ᱦᱮᱸ ᱟᱸᱡᱚᱢᱚᱜ ᱠᱟᱱᱟ ᱞᱟ. ᱭ ᱢᱮ
ᱦᱮᱸ ᱢᱟ ᱮᱱᱱᱟᱝᱚᱜ ᱞᱟᱝ ᱜᱟᱞ ᱢᱟᱨᱟᱣ ᱛᱟᱨᱟᱣ ᱟᱠᱟᱫᱟ ᱢᱟ ᱾
ᱦᱮᱸ ᱟᱨᱠᱤ ᱚᱱᱟ ᱜᱮ ᱦᱮᱸ ᱾
ᱢᱮᱱᱫᱟᱹᱧ ᱱᱚᱝᱠᱟ ᱤᱭᱟᱹ ᱠᱚᱨᱮ ᱪᱟᱞᱟᱜ ᱦᱩᱭᱩᱜ ᱛᱟᱵᱚᱱᱟ ᱟᱨᱠᱤ ᱟᱨ ᱧᱮᱞ ᱦᱳᱭᱩᱜ ᱛᱟᱵᱚᱱᱟ ᱟᱹᱰᱤ ᱟᱭᱢᱟ ᱱᱟᱜᱟᱢ ᱠᱚᱨᱮᱱᱟᱜ ᱡᱟᱭᱜᱟ ᱠᱚ ᱡᱟᱦᱟᱸ ᱠᱚᱫᱚ ᱵᱟᱝ ᱠᱩ ᱥᱟᱵ ᱚᱱᱟ ᱠᱚᱦᱚᱸ ᱟᱵᱚ ᱥᱟᱵ ᱨᱟᱠᱟᱵ ᱦᱩᱭᱩᱜ ᱛᱟᱵᱚᱱᱟ ᱚᱱᱟ ᱥᱟᱶᱛᱮ ᱟᱨ ᱢᱤᱫᱴᱟᱝ ᱡᱟᱦᱟᱸ ᱟᱵᱩᱣᱟᱜ ᱱᱚᱜ ᱚᱚᱭ ᱡᱟᱦᱮᱨ ᱠᱚ ᱤᱫᱤ ᱠᱟᱛᱮᱜ ᱡᱩᱫᱤᱢ ᱧᱮᱞ-ᱟ ᱦᱮ ᱥᱮ ᱛᱮᱦᱮᱧ ᱜᱟᱯᱟ ᱦᱟᱸᱜ ᱧᱮᱞᱚᱜ ᱠᱟᱱᱟ ᱡᱮ ᱦᱚᱸᱜᱼᱚᱭ ᱵᱟᱡᱟᱨ ᱠᱚᱨᱮ ᱡᱟᱦᱟᱸ ᱢᱟᱜ ᱢᱚᱬᱮ ᱠᱚ ᱦᱩᱭᱩᱜ ᱠᱟᱱᱟ ᱦᱮᱸ ᱥᱮ ᱚᱱᱟ ᱠᱚᱨᱮᱜ ᱵᱚᱱ ᱧᱮᱞᱟ ᱡᱟᱹᱥᱛᱤ ᱠᱟᱭᱛᱮ ᱱᱚᱜᱼᱚᱭ ᱱᱚᱝᱠᱟ ᱡᱟᱦᱮᱨ ᱠᱚᱨᱮ ᱦᱟᱸᱜ ᱵᱚᱸᱜᱟ ᱵᱩᱨᱩ ᱡᱟᱦᱟᱸᱨᱮ ᱟᱵᱚᱨᱮᱱ ᱡᱟᱦᱮᱨ ᱮᱨᱟ ᱢᱚᱬᱮ ᱠᱚ ᱛᱩᱨᱩᱭ ᱠᱚ ᱥᱮ ᱢᱟᱨᱟᱝ ᱵᱩᱨᱩ ᱠᱚ ᱛᱟᱦᱮᱱᱟ ᱚᱱᱟ ᱴᱷᱟᱶᱨᱮ ᱧᱮᱞᱚᱜ ᱠᱟᱱᱟ ᱡᱮᱠᱟ ᱯᱚᱭᱥᱟ ᱥᱮ ᱴᱟᱠᱟ ᱯᱚᱭᱥᱟ ᱠᱟᱡ ᱦᱟᱜ ᱢᱟᱱᱮ ᱪᱟᱯᱟᱫ ᱠᱟᱛᱮᱜ ᱟᱨ ᱠᱚ ᱡᱚᱦᱟᱨᱟᱜ ᱠᱟᱱᱟ ᱢᱟᱱᱮ ᱟᱵᱚ ᱡᱩᱚᱫᱤ ᱵᱚᱱ ᱧᱮᱞᱟ ᱚᱱᱟ ᱫᱚ ᱟᱵᱚᱣᱟᱜ ᱫᱚ ᱡᱟᱦᱮᱨ ᱨᱮᱫᱚ ᱱᱚᱜᱼᱚᱱᱟ ᱱᱤᱭᱚᱢ ᱫᱚ ᱦᱟᱸᱜ ᱵᱟᱹᱱᱩᱜ ᱛᱟᱵᱚᱱᱟ ᱟᱫᱚ ᱱᱚᱜ ᱚᱱᱟ ᱠᱚᱦᱚᱸ ᱠᱚ ᱠᱚᱨᱟᱣ ᱮᱫᱟ ᱦᱟᱸᱜ ᱫᱚ ᱱᱚᱣᱟ ᱠᱚᱫᱚ ᱟᱵᱚ ᱫᱚ ᱵᱟᱹᱲᱤᱡᱚᱜ ᱠᱟᱱ ᱛᱟᱵᱚᱱᱟ ᱟᱵᱚ ᱫᱚᱵᱚᱱ ᱧᱮᱞ ᱠᱟᱫᱟ ᱡᱮ ᱟᱵᱚ ᱨᱮᱱ ᱢᱟᱨᱟᱝ ᱵᱩᱨᱩ ᱥᱮ ᱡᱟᱦᱮᱨ ᱮᱨᱟ ᱢᱚᱬᱮ ᱠᱚ ᱛᱩᱨᱩᱭ ᱠᱚ ᱠᱚ ᱟᱵᱚ ᱫᱚ ᱟᱵᱚ ᱫᱚ ᱱᱚᱝᱠᱟ ᱵᱚᱸᱜᱟ ᱵᱩᱨᱩ ᱛᱟᱞᱟ ᱛᱮᱜᱮ ᱵᱚᱱ ᱫᱮᱵᱟ ᱥᱮᱵᱟ ᱠᱚᱣᱟ ᱡᱮ ᱴᱟᱠᱟ ᱯᱩᱭᱥᱟᱹ ᱮᱢ ᱠᱟᱛᱮᱫ ᱢᱟᱱᱮ ᱱᱚᱝᱠᱟ ᱠᱟᱛᱮᱫ ᱫᱚ ᱵᱟᱝ ᱧᱮᱞ ᱟᱠᱟᱱᱟ ᱠᱟᱱᱟ ᱟᱫᱚ ᱱᱚᱣᱟ ᱤᱫᱤ ᱠᱟᱛᱮ ᱡᱟᱦᱟᱱᱟᱜ ᱡᱤᱮ ᱦᱩᱫᱤᱥ ᱢᱮᱱᱟᱜ ᱛᱟᱢ ᱠᱷᱟᱱ
ᱚᱱᱠᱟ ᱫᱚ ᱵᱟᱹᱧ ᱧᱮᱞ ᱟᱠᱟᱫᱟ ᱟᱨ ᱱᱚᱣᱟ ᱢᱟᱜᱢᱚᱬᱮ ᱠᱚᱨᱮ ᱦᱚᱸ ᱵᱟᱹᱧ ᱫᱟᱬᱟ ᱠᱟᱫᱟ ᱱᱚᱛᱮᱱᱟᱜ ᱫᱚ ᱢᱟᱱᱮ ᱡᱟᱦᱟᱸ ᱠᱚᱨᱮ ᱚᱱᱠᱟ ᱦᱟᱸᱜ ᱟᱹᱣᱨᱤᱧ ᱧᱮᱞᱟ ᱥᱟᱢᱟᱝ ᱟᱫᱚ ᱟᱫᱚᱧ ᱞᱟᱹᱭᱟ ᱡᱮ ᱟᱵᱚᱣᱟᱜ ᱨᱮᱫᱚ ᱟᱵᱚ ᱢᱚᱱᱮ ᱦᱩᱭᱩᱜ ᱠᱟᱱᱟ ᱡᱮ ᱚᱱᱟ ᱫᱚ ᱞᱮᱠᱷᱟᱡ ᱜᱮ ᱱᱟᱯᱟᱭᱟ ᱠᱟᱨᱚᱱ ᱟᱵᱚ ᱫᱚ ᱱᱚᱣᱟ ᱫᱚ ᱫᱤᱠᱩᱣᱟᱜ ᱟᱹᱨᱤᱪᱟᱹᱞᱤ ᱵᱚᱱ ᱟᱹᱜᱩᱭᱮᱫᱟ ᱦᱟᱱᱟ ᱯᱩᱡᱟᱹ ᱯᱟᱥᱟᱭᱟᱠᱚ ᱪᱟᱞᱟᱜ ᱟᱠᱚ ᱫᱤᱠᱩᱣᱟᱜ ᱨᱮᱫᱚ ᱦᱟᱱᱮ ᱢᱟᱨᱟᱝ ᱢᱟᱨᱟᱝ ᱯᱩᱡᱟᱹ ᱨᱮᱠᱚ ᱪᱟᱞᱟᱣᱮᱱᱟ ᱯᱚᱭᱥᱟ ᱦᱚᱴᱚ ᱠᱟᱫᱟᱭ ᱜᱚᱰ ᱦᱚᱴᱚ ᱠᱟᱫᱟᱭ ᱦᱮ ᱟᱵᱚᱣᱟᱜ ᱨᱮᱫᱚ ᱤᱧ ᱦᱚᱸ ᱵᱟᱹᱧ ᱧᱮᱞ ᱟᱠᱟᱫᱟ ᱱᱚᱣᱟ ᱫᱚ ᱤᱧ ᱦᱩᱧ ᱧᱮᱞᱟ ᱱᱚᱣᱟ ᱫᱚ ᱫᱤᱠᱩᱣᱟᱜ ᱟᱹᱨᱤᱪᱟᱹᱞᱤ ᱵᱚᱱ ᱪᱟᱞᱟᱜ ᱠᱟᱱᱟ ᱠᱤᱱᱛᱩ ᱟᱵᱚ ᱫᱚ ᱛᱚᱣᱟ ᱛᱟᱵᱮᱱ ᱜᱮ ᱛᱟᱵᱚᱱ ᱚᱱᱟ ᱠᱚᱜᱮ ᱞᱟᱹᱭᱟᱠᱚ ᱡᱟᱦᱟᱸᱭ ᱡᱟᱦᱟᱸ ᱴᱷᱮᱡ ᱫᱚᱨᱠᱟᱨᱟᱭ ᱚᱱᱟ ᱚᱱᱟ ᱜᱮ ᱚᱱᱟ ᱠᱚᱫᱚ ᱯᱩᱡᱟᱹ ᱞᱟᱹᱠᱛᱤᱭᱟ ᱩᱱᱟᱹᱜ ᱜᱟᱱ ᱩᱱᱟᱹᱜ ᱜᱟᱱ ᱫᱚ ᱤᱧᱦᱚ ᱵᱟᱹᱧ ᱵᱟᱰᱟᱭᱟ ᱮᱱᱛᱮ ᱨᱮᱦᱚᱸᱧ ᱞᱟᱹᱭᱟ ᱢᱚᱱᱮ ᱦᱩᱭᱩᱜ ᱠᱟᱱᱟ ᱟᱵᱚ ᱫᱚ ᱴᱟᱠᱟ ᱯᱚᱭᱥᱟ ᱫᱚ ᱵᱟᱵᱚᱱ ᱪᱟᱯᱟᱫ ᱜᱮᱭᱟ ᱚᱸᱰᱮ ᱫᱚ ᱚᱱᱟ ᱫᱚ ᱵᱟᱹᱧ ᱧᱮᱞ ᱟᱠᱟᱫᱟ᱾ ᱟᱫᱚ ᱱᱮᱛᱟᱨ ᱤᱧ ᱦᱚᱸ ᱱᱚᱜ-ᱚᱭ ᱯᱷᱳᱱ ᱛᱟᱞᱟ ᱛᱮᱜᱮ ᱧᱮᱞ ᱟᱹᱰᱤ ᱚᱠᱚᱡ ᱜᱤᱧ ᱧᱮᱞ ᱟᱠᱟᱫᱟ ᱡᱮ, ᱚᱱᱠᱟ ᱠᱚ ᱮᱢ ᱜᱮᱭᱟ ᱾ ᱩᱱᱟᱹᱜ ᱜᱟᱱ ᱫᱚ ᱦᱟᱸᱜ ᱤᱧᱦᱚᱸ ᱩᱱᱟᱹᱜ ᱜᱟᱱ ᱫᱚ ᱵᱟᱹᱧ ᱵᱟᱲᱟᱭᱟ ᱾ ᱞᱟᱹᱭ ᱢᱮ ᱢᱟ?
ᱦᱮᱸ ᱦᱮᱸ ᱦᱮᱸ, ᱟᱫᱚ ᱚᱱᱮ ᱚᱱᱠᱟ ᱜᱮ ᱟᱭᱢᱟ ᱠᱤᱪᱷᱩ ᱢᱮᱱᱟᱜ-ᱟ, ᱡᱟᱦᱟᱸ ᱠᱚᱫᱚ ᱢᱟᱱᱮ ᱵᱟᱵᱚᱱ ᱧᱮᱞ ᱟᱠᱟᱫᱟ ᱥᱮ ᱾ ᱢᱮᱱ ᱦᱚᱸᱠᱚ ᱢᱮᱱᱟ ᱡᱮ, ᱱᱚᱜᱚ ᱱᱚᱣᱟ ᱠᱚᱫᱚ ᱵᱟᱝ ᱛᱟᱦᱮᱸ ᱠᱟᱱᱟ, ᱟᱫᱚ ᱱᱚᱣᱟ ᱠᱚᱵᱚᱱ ᱟᱯᱱᱟᱨ ᱮᱫᱟ ᱾ ᱟᱫᱚ ᱟᱯᱱᱟᱨ ᱫᱚ ᱪᱮᱫ ᱞᱟᱭ-ᱟ ᱦᱟᱸᱜ ᱟᱵᱚ ᱜᱮ ᱡᱩᱫᱤ ᱵᱟᱵᱚᱱ ᱧᱮᱞ ᱞᱟ ᱚᱱᱟ ᱠᱚ ᱟᱫᱚ ᱥᱮᱬᱟᱭᱟᱠᱚ ᱱᱚᱝᱠᱟ ᱜᱮᱥᱮ ᱯᱚᱨᱮ ᱨᱮᱱᱟᱜ ᱾
ᱦᱳᱭ ᱦᱳᱭ ᱟᱨ ᱢᱮᱜ ᱮ ᱞᱩᱵᱷ ᱞᱟᱞᱚᱪᱚᱜ ᱠᱟᱱ ᱜᱮᱭᱟ, ᱡᱚᱛᱚ ᱡᱚᱛᱚ ᱟᱜᱮ ᱫᱚᱢᱮ ᱴᱟᱠᱟ ᱴᱟᱠᱟ ᱯᱚᱭᱥᱟᱹ ᱨᱮᱦᱚᱸ ᱠᱚ ᱞᱟᱹᱭᱮᱫᱟ ᱾ ᱟᱨᱚ ᱴᱟᱠᱟ ᱯᱚᱭᱥᱟᱹ ᱞᱮᱠᱷᱟᱡ ᱱᱚᱣᱟ ᱚᱱᱟᱵᱚᱱ ᱠᱚᱨᱟᱣᱟ ᱦᱟᱱᱮ ᱪᱷᱟᱛᱤᱠ ᱠᱚ ᱱᱚᱝᱠᱟᱭ ᱫᱟᱠᱚ ᱦᱟᱱᱠᱟᱭ ᱫᱟ ᱠᱚ ᱩᱱᱠᱩ ᱧᱮᱞ ᱛᱮᱦᱚᱸ, ᱟᱹᱰᱤ ᱠᱚ ᱠᱚᱨᱟᱣ ᱮᱫᱟ ᱚᱱᱟ ᱠᱚᱫᱚ ᱟᱵᱚᱣᱟᱜ ᱫᱚ ᱩᱪᱤᱛ ᱵᱟᱝ ᱠᱟᱱᱟ, ᱥᱮᱫᱟᱭ ᱠᱷᱚᱱ ᱡᱟᱦᱟᱸ ᱦᱟᱯᱲᱟᱢ ᱠᱚ ᱵᱚᱸᱜᱟ ᱪᱮᱫ ᱞᱮᱠᱟ? ᱠᱟᱛᱮ ᱠᱚ ᱠᱟᱛᱮ ᱠᱚ ᱫᱮᱵᱟ ᱥᱮᱵᱟᱣ ᱟᱠᱟᱫᱟ ᱚᱱᱠᱟᱱ ᱟᱡ ᱜᱮ ᱥᱮ ᱪᱮᱫ ᱮᱢ ᱞᱟᱹᱭᱮᱫᱟ ᱟᱢ?
ᱦᱮᱸ ᱤᱧᱦᱚᱸ ᱚᱱᱠᱟᱜᱤᱧ ᱞᱟᱹᱭᱟ ᱟᱫᱚ ᱾ ᱦᱚᱸ ᱚᱱᱟ ᱠᱚᱜᱮ ᱟᱹᱨᱩᱯᱷᱮᱨᱟᱣ ᱦᱩᱭᱩᱜ ᱛᱟᱵᱚᱱᱟ ᱟᱨᱦᱚᱸ ᱟᱵᱚ ᱾ ᱟᱭᱢᱟ ᱞᱮᱠᱟᱱᱟᱜ ᱠᱚᱜᱮ ᱾ ᱟᱨ ᱪᱮᱫ ᱠᱚ ᱞᱟᱹᱭᱟ ᱦᱚᱸᱜ-ᱚᱭ ᱡᱮ ᱦᱚᱸᱜ-ᱚᱭ ᱟᱵᱚ ᱚᱱᱟ ᱦᱩᱞ ᱠᱚ ᱤᱫᱤ ᱠᱟᱛᱮ ᱢᱟᱱᱮ ᱡᱟᱦᱟᱸᱱᱟᱜ ᱮᱢ ᱵᱟᱲᱟᱭᱟ?
ᱦᱩᱞ ᱠᱚ ᱤᱫᱤ ᱠᱟᱛᱮ ᱫᱚᱢᱮ ᱫᱚ ᱵᱟᱹᱧ ᱵᱟᱲᱟᱭᱟ ᱾ ᱟᱢ ᱜᱮ ᱞᱟᱹᱭ ᱛᱟᱞᱟᱝ ᱢᱮ ᱾ ᱤᱧ ᱦᱚᱧ ᱟᱸᱡᱚᱢᱟ ᱾
ᱵᱟᱝ ᱟᱫᱚ ᱪᱮᱫ ᱠᱚ ᱞᱟᱹᱭᱟ ᱦᱩᱞ ᱫᱚ ᱢᱟᱱᱮ ᱦᱩᱞ ᱞᱮᱜᱟ ᱡᱟᱦᱟᱸ ᱟᱵᱚᱨᱮᱱ ᱢᱟᱭᱟᱢ ᱠᱚ ᱟᱵᱚ ᱠᱷᱟᱹᱛᱤᱨ ᱛᱮ ᱢᱟᱭᱟᱢ ᱠᱚ ᱟᱞᱟᱭ ᱢᱟᱱᱮ ᱢᱟᱭᱟᱝ ᱦᱟᱥᱟ ᱨᱮᱠᱚ ᱫᱟᱜ ᱞᱮᱠᱟ ᱠᱚ ᱟᱨᱠᱤ ᱡᱟᱦᱟᱸᱭ ᱠᱚ ᱪᱟᱯᱮ ᱞᱮᱫᱟ ᱟᱨᱠᱤ ᱟᱨ ᱡᱟᱦᱟᱸ ᱦᱩᱭᱩᱜ ᱠᱟᱱᱟ ᱱᱚᱣᱟ ᱡᱟᱦᱟᱸ ᱦᱟᱥᱟ ᱠᱷᱚᱱᱟᱜ ᱚᱸᱰᱮ ᱢᱟᱱᱮ ᱢᱟᱭᱟᱝ ᱜᱮ ᱛᱚᱸᱵᱟ ᱛᱟᱦᱮᱸ ᱠᱟᱱᱟ ᱡᱟᱹᱥᱛᱤ ᱫᱚ ᱧᱮᱞ ᱟᱵᱚᱱ ᱾ ᱦᱟᱥᱟ ᱨᱮᱱᱟᱜ ᱨᱚᱝ ᱡᱟᱦᱟᱸ ᱛᱟᱸᱦᱮ ᱠᱟᱱᱟ ᱚᱱᱟᱦᱚᱸ, ᱯᱟᱞᱴᱟᱣ ᱠᱟᱛᱮ ᱟᱨᱟᱜ ᱜᱮ ᱦᱩᱭ ᱞᱮᱱᱟ ᱾ ᱛᱟᱦᱚᱞᱮ ᱩᱱᱠᱩ ᱡᱟᱦᱟᱸᱭ ᱟᱵᱚᱨᱮᱱ ᱵᱤᱨ ᱵᱟᱱᱴᱟ ᱠᱚ ᱱᱩᱠᱩ ᱠᱚ ᱧᱮᱞ ᱦᱩᱭᱩᱜ ᱠᱟᱱᱟ ᱡᱮ ᱱᱮᱛᱟᱨ ᱟᱹᱰᱤ ᱟᱭᱢᱟ ᱟᱨᱠᱤ ᱩᱱᱠᱩᱣᱟᱜ ᱱᱚᱶᱟ ᱫᱚ ᱜᱩᱡᱩᱜ ᱫᱤᱱ ᱛᱟᱦᱮᱸ ᱡᱟᱦᱟᱸᱨᱮ ᱟᱵᱚ ᱠᱷᱟᱹᱛᱤᱨ ᱛᱮ ᱩᱱᱠᱩ ᱡᱤᱣᱤ ᱠᱚ ᱟᱞᱟᱭ ᱞᱮᱫᱟ ᱧᱮᱞᱟᱵᱚᱱ ᱚᱸᱰᱮ ᱾ ᱟᱹᱰᱤ ᱚᱵᱚᱥᱛᱷᱟ ᱠᱚ ᱤᱭᱟᱹ ᱠᱚᱨᱟᱣ ᱟᱠᱟᱫᱟ, ᱡᱮᱢᱚᱱ ᱵᱚᱱ ᱧᱮᱞᱟ ᱮᱱᱮᱡ ᱥᱮᱨᱮᱹᱧ ᱛᱟᱞᱟ ᱛᱮᱦᱚᱸ ᱠᱚ ᱯᱟᱨᱚᱢ ᱯᱟᱨᱚᱢ ᱫᱟ ᱚᱱᱟ ᱥᱟᱶᱛᱮᱵᱚᱱ ᱧᱮᱞᱟ ᱥᱮ ᱚᱨᱜᱮᱥᱴᱟᱨ ᱦᱚᱸ ᱦᱩᱭᱩᱜ ᱠᱟᱱᱟ ᱟᱨ ᱩᱱᱠᱤᱱᱟᱜ ᱤᱭᱟᱹ ᱜᱩᱡᱩᱜ ᱫᱤᱱ ᱨᱮᱵᱚᱱ ᱧᱮᱞᱟ ᱦᱟᱺᱰᱤ ᱯᱟᱹᱣᱨᱟᱹ ᱦᱚᱸᱠᱚ ᱧᱩ ᱠᱟᱜ ᱠᱟᱱᱟ ᱱᱚᱝᱠᱟᱱᱟᱜ ᱢᱤᱫᱴᱟᱝ ᱤᱭᱟᱹ ᱛᱮᱭᱟᱨᱚᱜ ᱠᱟᱱᱟ ᱟᱨᱠᱤ ᱟᱨ ᱤᱧ ᱫᱩᱧ ᱢᱮᱱᱟ ᱡᱮ ᱩᱱᱠᱤᱱ ᱢᱟ ᱟᱵᱚ ᱞᱟᱹᱜᱤᱫ ᱛᱮ ᱡᱤᱣᱤ ᱠᱤᱱ ᱟᱞᱟ ᱞᱮᱫᱟ ᱟᱨ ᱟᱵᱚ ᱪᱮᱫᱟᱜ ᱢᱤᱫ ᱫᱤᱱ ᱩᱱᱠᱤᱱ ᱞᱟᱹᱜᱤᱫ ᱛᱮ ᱢᱟᱱᱮ ᱱᱚᱜᱼᱚ ᱱᱚᱝᱠᱟ ᱱᱟᱯᱟᱭ ᱴᱷᱤᱠ ᱦᱚᱨᱚᱜ ᱵᱟᱸᱫᱮ ᱥᱟᱶᱛᱮ ᱩᱱᱠᱤᱱ ᱢᱟᱱᱮ ᱩᱱᱠᱤᱱᱟᱜ ᱡᱤᱣᱤ ᱡᱟᱛᱮ ᱱᱟᱯᱟᱭ
ᱡᱟᱛᱮ ᱩᱱᱠᱤᱱᱟᱜ ᱡᱤᱣᱤ ᱡᱮᱢᱚᱱ ᱥᱟᱱᱛᱤ ᱧᱟᱢ ᱢᱟᱭ᱾ ᱚᱱᱟ ᱜᱮᱵᱚᱱ ᱪᱮᱥᱴᱟᱭᱟ ᱟᱨᱠᱤ ᱤᱧᱫᱚ ᱱᱚᱝᱠᱟᱧ ᱞᱟᱹᱭᱟ
ᱩᱸ
ᱦᱮᱸ ᱪᱮᱫᱟᱜ ᱥᱮ ᱱᱤᱛᱚᱜ ᱩᱱᱠᱤᱱ ᱠᱤᱱ ᱞᱟᱹᱲᱦᱟᱹᱭ ᱟᱠᱟᱫ ᱛᱮ ᱥᱮ ᱩᱱᱠᱩ ᱠᱚ ᱞᱟᱹᱲᱦᱟᱹᱭ ᱠᱟᱫ ᱛᱮ ᱡᱟᱦᱟᱸᱭ ᱦᱩᱞᱜᱟᱹᱨᱭᱟᱹ ᱠᱚ ᱵᱤᱨ ᱵᱤᱨ ᱵᱟᱱᱴᱟ ᱠᱚ ᱱᱤᱛᱚᱜ ᱟᱵᱚ ᱦᱚᱸ ᱚᱱᱟ ᱫᱷᱟᱹᱨᱛᱤ ᱥᱮ ᱵᱚᱥᱢᱚᱛᱟᱨ ᱨᱮ ᱱᱤᱭᱟᱹ ᱞᱮᱵᱮᱫ ᱠᱟᱛᱮ ᱢᱮᱱᱟᱜ ᱵᱚᱱᱟ ᱾ ᱠᱚᱱᱳ ᱟᱵᱚ ᱪᱮᱛᱟᱱ ᱨᱮ ᱧᱮᱞ ᱫᱟᱵᱚᱱ ᱚᱱᱠᱟ ᱫᱩᱠ ᱦᱟᱨᱠᱮᱛ ᱦᱤᱡᱩᱜ ᱠᱟᱱ ᱨᱮᱦᱚᱸ ᱟᱭᱢᱟ ᱜᱮ ᱢᱮᱱᱟᱜ ᱠᱚᱣᱟ ᱡᱟᱦᱟᱸᱭ ᱫᱚ ᱢᱟᱱᱮ ᱱᱚᱣᱟ ᱪᱮᱛᱟᱱ ᱨᱮᱦᱠᱚ ᱵᱤᱨᱩᱫᱽᱫᱮᱫᱟ ᱾ ᱛᱟᱦᱞᱮ ᱟᱵᱚ ᱪᱮᱫᱟᱜ ᱢᱟᱱᱮ ᱱᱩᱠᱤᱱ ᱫᱤᱱᱨᱮ ᱢᱟᱱᱮ ᱱᱚᱝᱠᱟᱱᱟᱜ ᱵᱟᱹᱲᱤᱡ ᱵᱟᱵᱚᱱ ᱠᱟᱹᱢᱤᱭᱟ ᱢᱮ ᱪᱮᱫᱟᱜ ᱵᱚᱱ ᱠᱟᱹᱢᱤᱭᱮᱫᱟ ᱱᱚᱜ ᱱᱟ ᱵᱟᱹᱲᱤᱡ ᱠᱚ ᱵᱟᱵᱚᱱ ᱠᱟᱹᱢᱤᱭᱟ ᱟᱨᱠᱤ ᱱᱚᱣᱟᱜᱤᱧ ᱠᱷᱚᱡᱚᱜᱼᱟ᱾
ᱦᱮᱸ ᱤᱧᱦᱚᱸ ᱚᱱᱟᱜᱤᱧ ᱞᱟᱹᱭᱟ ᱟᱵᱚᱫᱚ ᱡᱩᱫᱤ ᱟᱵᱚᱨᱮᱱ ᱜᱮ ᱟᱵᱚ ᱵᱤᱨᱩᱫ ᱵᱚᱱ ᱛᱤᱸᱜᱩᱱᱟ ᱛᱟᱦᱚᱞᱮ ᱫᱚ ᱟᱵᱚᱨᱮᱱ ᱫᱚ ᱚᱠᱚᱭ ᱫᱮᱵᱟ ᱥᱮᱵᱟ ᱠᱚᱣᱟᱭ ᱦᱟᱱᱮ ᱫᱤᱠᱩᱣᱟᱜ ᱟᱭ ᱪᱷᱟᱹᱛᱤᱠᱟᱜ ᱨᱮᱫᱚ ᱦᱟᱱᱮ ᱩᱱᱠᱩᱣᱟᱜ ᱫᱩᱣᱟᱹᱨ ᱨᱮᱫᱚ ᱥᱮᱱ ᱠᱟᱛᱮᱜ ᱵᱩᱱ ᱜᱚᱴ ᱮᱫᱟ ᱛᱟᱵᱮᱨᱚᱜ ᱠᱟᱱᱟᱵᱚᱱ ᱡᱚᱛᱚ ᱠᱤᱪᱷᱩ ᱟᱨ ᱟᱵᱚᱣᱟᱜ ᱨᱮᱫᱚ ᱡᱚᱠᱷᱚᱱ ᱟᱵᱚᱨᱮᱱ ᱟᱵᱩ ᱞᱟᱹᱜᱤᱫ ᱛᱮ ᱩᱱᱟᱹᱜ ᱜᱟᱱ ᱠᱚ ᱞᱟᱹᱲᱦᱟᱹᱭ ᱟᱠᱟᱫᱟ ᱩᱱᱟᱹᱜ ᱜᱟᱱ ᱠᱚ ᱦᱮᱸ ᱟᱵᱩ ᱞᱟᱹᱜᱤᱫ ᱠᱚ ᱪᱮᱠᱟ ᱟᱠᱟᱫᱟ ᱛᱟᱦᱚᱞᱮ ᱩᱱᱠᱩ ᱞᱟᱹᱜᱤᱫ ᱛᱮ ᱟᱵᱚ ᱦᱚᱸ ᱪᱮᱫᱟᱜ ᱵᱟᱵᱚᱱ ᱪᱮᱠᱟ ᱫᱟᱲᱮᱭᱟᱜᱼᱟ ᱟᱵᱚ ᱦᱚᱸᱛᱚ ᱵᱚᱱ ᱪᱮᱠᱟ ᱫᱟᱲᱮᱭᱟᱜᱼᱟ ᱩᱱᱠᱤᱱᱟᱜ ᱦᱚᱛᱚ ᱡᱤᱣᱤ ᱛᱟᱦᱮᱸ ᱠᱟᱱᱟ ᱟᱨ ᱩᱱᱠᱤᱱ ᱪᱮᱫ ᱞᱮᱠᱟᱱ ᱢᱟᱹᱱᱢᱤ ᱠᱤᱱ ᱛᱟᱦᱮᱸ ᱠᱟᱱᱟ ᱟᱵᱚ ᱛᱚ ᱚᱱᱠᱟᱱ ᱢᱟᱹᱱᱢᱤ ᱠᱟᱱ ᱜᱮᱭᱟᱵᱩᱱ᱾ ᱛᱟᱦᱚᱞᱮ ᱪᱮᱫᱟᱜ ᱵᱟᱵᱚᱱ ᱪᱤᱠᱟ ᱫᱟᱲᱮᱭᱟᱜ ᱩᱱᱠᱤᱱᱟᱜ ᱛᱤᱱᱟᱹᱜ ᱡᱟᱦᱟᱸ ᱢᱟᱭᱟᱝ ᱞᱤᱸᱜᱤᱱ ᱟᱠᱟᱱᱟ ᱟᱵᱚᱣᱟᱜ ᱦᱚᱸᱛᱚ ᱚᱱᱟᱨᱮ ᱟᱵᱚᱣᱟᱜ ᱦᱚᱲᱢᱚ ᱨᱮ ᱦᱚᱸᱛᱚ ᱚᱱᱟ ᱢᱟᱭᱟᱢ ᱜᱮ ᱞᱤᱸᱜᱤᱱ ᱟᱠᱟᱱᱟ᱾ ᱟᱨ ᱩᱱᱠᱤᱱ ᱩᱱᱠᱤᱱ ᱡᱩᱫᱤ ᱩᱱᱠᱤᱱ ᱤᱭᱟᱹᱛᱮ ᱡᱩᱫᱤ ᱵᱚᱱ ᱱᱚᱝᱠᱟᱭᱟ ᱱᱚᱣᱟ ᱫᱚ ᱟᱨ ᱟᱵᱚᱣᱟᱜ ᱫᱚ ᱴᱷᱤᱠ ᱵᱟᱝ ᱦᱳᱭᱳᱜᱼᱟ ᱟᱨ ᱤᱧ ᱢᱮᱱᱟᱧ ᱦᱚᱭᱛᱚ ᱟᱵᱚ ᱦᱚᱸ ᱥᱟᱱᱛᱤ ᱫᱚ ᱵᱟᱵᱚᱱ ᱧᱟᱢᱟ᱾
ᱦᱩᱸ ᱦᱩᱸ ᱟᱨᱦᱚᱸ ᱞᱟᱹᱲᱦᱟᱹᱭ ᱠᱤᱱ ᱩᱫᱩᱜ ᱟᱠᱟᱫ ᱵᱚᱱᱟ ᱟᱵᱚᱣᱟᱜ ᱦᱚᱠ ᱟᱹᱭᱫᱟᱹᱨ ᱞᱟᱹᱜᱤᱫ ᱦᱚᱸ ᱞᱟᱹᱲᱦᱟᱹᱭ ᱢᱮᱱᱟᱜᱼᱟ ᱥᱮ ᱱᱤᱛᱚᱜ ᱫᱚ ᱵᱟᱹᱧ ᱞᱟᱹᱭ ᱫᱟᱲᱮᱭᱟᱜ ᱡᱮ ᱚᱱᱠᱟ ᱞᱟᱹᱲᱦᱟᱹᱭ ᱛᱟᱞᱟᱛᱮ ᱟᱨᱠᱤ ᱡᱟᱦᱟᱸ ᱫᱟᱲᱮᱭᱟᱜ ᱟᱹᱠᱤᱱ ᱠᱤᱱ ᱮᱢ ᱟᱠᱟᱫ ᱵᱚᱱᱟ ᱟᱵᱚ ᱫᱚ ᱱᱤᱛᱚᱜ ᱫᱚ ᱞᱟᱹᱲᱦᱟᱹᱭ ᱛᱚ ᱵᱟᱝ ᱦᱩᱭᱩᱜ ᱠᱟᱱᱟ ᱛᱟᱦᱚᱞᱮ ᱵᱟᱝ ᱦᱩᱭᱩᱜ ᱟᱵᱚ ᱠᱟᱜᱚᱡᱽ ᱠᱚᱞᱚᱢ ᱛᱟᱞᱟ ᱛᱮᱜᱮ ᱞᱟᱹᱲᱦᱟᱹᱭ ᱟᱵᱚᱱ ᱚᱱᱟ ᱫᱟᱲᱮ ᱫᱚ ᱟᱹᱠᱤᱱ ᱠᱤᱱ ᱮ ᱥᱟᱵ ᱦᱚᱴᱚ ᱟᱠᱟᱫ ᱵᱚᱱᱟ ᱥᱮ ᱟᱹᱠᱤᱱ ᱦᱚᱠ ᱟᱹᱭᱫᱟᱹᱨ ᱥᱮ ᱩᱱᱠᱩ ᱡᱟᱦᱟᱸ ᱦᱩᱞ ᱜᱟᱹᱨᱭᱟᱹ ᱠᱚ ᱢᱮᱱᱟᱜ ᱠᱚᱣᱟ ᱟᱠᱚ ᱟᱹᱭᱫᱟᱹᱨ ᱠᱚ ᱮᱢ ᱦᱚᱴᱚ ᱟᱠᱟᱫ ᱵᱚᱱᱟ ᱫᱟᱲᱮ ᱠᱚ ᱮᱢ ᱟᱠᱟᱫ ᱵᱚᱱᱟ ᱚᱱᱟ ᱫᱟᱲᱮ ᱠᱚ ᱵᱮᱣᱦᱟᱨ ᱠᱟᱛᱮᱜ ᱱᱤᱛᱚᱜ ᱟᱵᱚ ᱤᱧ ᱫᱚ ᱵᱟᱹᱧ ᱞᱟᱹᱭ ᱫᱟ ᱞᱟᱹᱲᱦᱟᱹᱭ ᱟᱵᱚᱱ ᱢᱮᱱᱠᱷᱟᱱ ᱠᱟᱜᱚᱡᱽ ᱠᱚᱞᱚᱢ ᱠᱚ ᱛᱟᱞᱟ ᱛᱮᱜᱮ ᱟᱵᱚ ᱞᱟᱹᱲᱦᱟᱹᱭ ᱠᱟᱛᱮᱜ ᱢᱟᱱᱮ ᱩᱱᱠᱤᱱᱟᱜ ᱢᱟᱹᱱ, ᱟᱨ ᱨᱩᱠᱷᱤᱭᱟᱹ ᱫᱚᱦᱚᱭ ᱟᱵᱚᱱ ᱥᱮ ᱩᱱᱠᱩ ᱡᱟᱦᱟᱸᱭ ᱦᱩᱞᱜᱟᱹᱨᱭᱟᱹ ᱡᱤᱣᱤ ᱠᱚ ᱟᱞᱟᱭ ᱠᱟᱜ ᱟᱵᱚ ᱠᱷᱟᱹᱛᱤᱨ ᱛᱮ, ᱟᱠᱚᱣᱟᱜ ᱢᱟᱹᱱ ᱨᱩᱠᱷᱤᱭᱟᱹ ᱞᱟᱹᱠᱛᱤ ᱠᱟᱱ ᱛᱟᱵᱚᱱᱟ ᱟᱨᱠᱤ,
ᱦᱳᱭ ᱦᱳᱭ ᱤᱧᱦᱚᱸ ᱚᱱᱟᱜᱤᱧ ᱞᱟᱹᱭᱟ ᱱᱤᱛ ᱱᱟᱦᱟᱜ ᱫᱚ ᱛᱚ ᱟᱨ ᱞᱟᱹᱲᱦᱟᱹᱭ ᱛᱮᱜᱮ ᱦᱩᱭᱩᱜᱼᱟ ᱚᱱᱟ ᱫᱚ ᱵᱟᱝ ᱠᱟᱱᱟ ᱟᱵᱚᱣᱟᱜ ᱠᱟᱜᱚᱡᱽ, ᱠᱚᱞᱚᱢ, ᱢᱮᱱᱟᱜᱼᱟ ᱚᱱᱟ ᱛᱮᱦᱚᱸ ᱞᱟᱹᱲᱦᱟᱹᱭ ᱞᱟᱹᱭ ᱞᱮᱠᱷᱟ ᱜᱮ ᱟᱵᱚ ᱵᱚᱱ ᱥᱮᱱ ᱫᱟᱲᱮᱭᱟᱜᱼᱟ ᱥᱮ ᱩᱱᱠᱩ ᱠᱚᱵᱚ, ᱫᱤᱠᱩ ᱠᱚ ᱟᱵᱚ ᱡᱟᱦᱟᱸ ᱠᱚ ᱨᱚᱰᱚᱡ ᱠᱚᱪᱚᱞᱚᱱᱮᱫ ᱵᱚᱱᱟ ᱾ ᱚᱱᱟ ᱠᱚ ᱠᱷᱚᱡ ᱤᱭᱟᱹ ᱵᱚᱱ ᱧᱟᱢ ᱫᱟᱲᱮᱭᱟᱜᱼᱟ ᱡᱮ ᱚᱠᱟᱴᱟᱜ ᱰᱟᱦᱟᱨ ᱰᱟᱦᱟᱨ ᱵᱚᱱ ᱵᱟᱪᱷᱟᱣ ᱫᱟᱲᱮᱭᱟᱜᱼᱟ ᱴᱷᱮᱜ ᱠᱷᱚᱡ ᱱᱚᱜᱼᱚᱭ ᱡᱮ ᱱᱩᱱᱟᱹᱜ ᱠᱚ ᱮᱲᱮᱭᱮᱜ ᱵᱚᱱᱟ ᱚᱱᱟ ᱠᱚ ᱵᱟᱵᱚᱱ ᱮᱲᱮ ᱦᱚᱪᱚᱜᱼᱟ
ᱦᱮᱸ ᱦᱮᱸᱻ ᱟᱫᱚ ᱱᱚᱝᱠᱟ ᱠᱟᱛᱮᱜ ᱜᱮ ᱟᱵᱚ ᱦᱚᱸ ᱵᱟᱧᱪᱟᱜ ᱦᱩᱭᱩᱜ ᱛᱟᱵᱚᱱᱟ ᱞᱟᱦᱟ ᱥᱮᱜ ᱞᱟᱦᱟ ᱪᱟᱞᱟᱜ ᱦᱩᱭᱩᱜ ᱛᱟᱵᱚᱱᱟ ᱟᱨᱦᱚᱸ ᱵᱚᱱ ᱧᱮᱞᱟ ᱱᱤᱛᱚᱜ ᱫᱚ ᱟᱭᱢᱟ ᱞᱮᱠᱟᱱᱟᱜ ᱡᱤᱱᱤᱥ ᱜᱮ ᱦᱮᱡ ᱟᱠᱟᱱᱟ ᱚᱠᱟ ᱥᱟᱬᱮᱥ ᱠᱚ ᱛᱟᱞᱟᱛᱮ ᱦᱩᱭᱩᱜ ᱠᱟᱱᱟ ᱟᱫᱚ ᱦᱚᱸᱜᱼᱱᱟ ᱠᱚᱨᱮ ᱦᱚᱸ ᱢᱟᱱᱮ ᱢᱤᱫᱴᱟᱝ ᱵᱟᱨᱭᱟ ᱫᱚ ᱞᱟᱦᱟ ᱦᱚᱸ ᱞᱟᱦᱟ ᱪᱟᱞᱟᱜ ᱦᱩᱭᱩᱜ ᱛᱟᱵᱚᱱᱟ ᱟᱨᱠᱤ ᱟᱭᱢᱟ ᱞᱮᱠᱟᱱᱟᱜ ᱤᱭᱟᱹ ᱠᱚ ᱢᱮᱱᱟᱜ ᱛᱟᱵᱚᱱᱟ ᱾ ᱠᱟᱹᱢᱤ ᱠᱚ ᱢᱮᱱᱟᱜ ᱜᱮᱭᱟ ᱚᱱᱟ ᱮᱸ ᱦᱮᱜ ᱠᱚᱨᱟᱣ ᱦᱩᱭᱩᱜ ᱛᱟᱵᱚᱱᱟ ᱚᱱᱟ ᱥᱟᱶᱛᱮ ᱚᱱᱮ ᱱᱟᱱᱟ ᱨᱚᱠᱚᱢ ᱠᱟᱹᱢᱤ ᱥᱟᱞᱟᱜᱼᱟ ᱠᱟᱹᱢᱤ ᱠᱚᱨᱟᱣ ᱦᱩᱭᱩᱜ ᱛᱟᱵᱚᱱᱟ ᱟᱨᱠᱤ,
ᱦᱳᱭᱻ
ᱦᱮᱸ ᱟᱫᱚ ᱪᱮᱜ ᱠᱚ ᱞᱟᱹᱭᱟ ᱚᱱᱮ ᱡᱮ ᱤᱭᱟᱹ ᱮᱸ ᱮᱸᱻ ᱡᱟᱦᱟᱸ ᱟᱵᱚ ᱞᱟᱹᱲᱦᱟᱹᱭ ᱞᱟᱹᱜᱤᱫ ᱦᱮᱸᱥᱮ ᱞᱟᱹᱲᱦᱟᱹᱭ ᱞᱟᱹᱜᱤᱫ ᱡᱟᱦᱟᱸ ᱚᱸᱜ ᱟᱹᱻ ᱢᱟᱱᱮ ᱜᱤᱨᱟᱹ ᱠᱚ ᱵᱮᱣᱦᱟᱨᱟ ᱚᱱᱟ ᱫᱚ ᱵᱟᱲᱟᱭᱟᱢ ᱢᱟᱱᱮ ᱪᱮᱫ ᱜᱤᱨᱟᱹ ᱠᱟᱱᱟ
ᱩᱱᱟᱹᱜ ᱤᱧ ᱫᱚ ᱵᱟᱹᱧ ᱵᱟᱲᱟᱭ
ᱞᱟᱹᱲᱦᱟᱹᱭ ᱞᱟᱹᱜᱤᱫ ᱥᱮ ᱫᱤᱥᱚᱢ ᱦᱚᱲ ᱠᱚ ᱫᱤᱥᱚᱢ ᱦᱚᱲ ᱠᱚ ᱡᱟᱣᱨᱟ ᱠᱚ ᱞᱟᱹᱜᱤᱫ
ᱠᱟᱹᱴᱤᱡ ᱮᱢ ᱞᱮ ᱞᱮᱠᱷᱟᱡ ᱤᱧ ᱱᱟᱯᱟᱭ ᱠᱚᱜᱼᱟ
ᱪᱮᱫ ᱪᱚ ᱥᱟᱰᱮᱜ ᱠᱟᱱᱟ ᱟᱢᱴᱷᱮᱡ ᱟᱹᱰᱤ ᱟᱸᱴ
ᱱᱤᱛᱚᱜ ᱦᱚᱸ ᱥᱟᱰᱮᱜ ᱠᱟᱱᱟ
ᱵᱟᱝ ᱵᱟᱝ ᱱᱤᱛᱚᱜ ᱫᱚ ᱵᱟᱝ ᱥᱟᱰᱮᱜ ᱠᱟᱱᱟ ᱵᱟᱝ ᱥᱟᱰᱮᱜ ᱠᱟᱱᱟ ᱱᱤᱛᱚᱜ ᱫᱚ ᱦᱮᱸ ᱟᱫᱚ ᱦᱮᱸ ᱤᱧ ᱫᱚ ᱱᱚᱝᱠᱟᱧ ᱟᱸᱡᱚᱢ ᱟᱠᱟᱫᱟ ᱡᱮ ᱞᱟᱹᱭᱟ ᱠᱚ ᱜᱤᱨᱟᱹ ᱫᱚ ᱵᱟᱝᱢᱟ ᱯᱮ ᱞᱮᱠᱟᱱᱟ ᱢᱤᱫᱴᱟᱝ ᱫᱚ ᱦᱳᱭᱳᱜ ᱠᱟᱱᱟ ᱥᱟᱨᱡᱚᱢ ᱜᱤᱨᱟᱹ ᱟᱨ ᱢᱤᱫᱴᱟᱝ ᱫᱚ ᱞᱟᱲ ᱜᱤᱨᱟᱹ ᱟᱨ ᱠᱤᱛᱟᱹ ᱜᱤᱨᱟᱹ ᱥᱮ ᱥᱩ ᱥᱩᱛᱟᱹᱢ ᱜᱤᱨᱟᱹ ᱡᱟᱦᱟᱸ ᱫᱚᱵᱚᱱ ᱞᱟᱹᱭ ᱮᱫᱟ ᱟᱫᱚ ᱠᱚ ᱞᱟᱹᱭᱟ ᱦᱚᱸᱜᱼᱚᱭ ᱡᱟᱦᱟᱸ ᱞᱟᱲ ᱜᱤᱨᱟᱹ ᱠᱟᱱᱟ ᱱᱚᱣᱟ ᱫᱚ ᱦᱩᱭᱩᱜ ᱠᱟᱱᱟ ᱟᱵᱚ ᱞᱚᱼᱵᱤᱨ ᱵᱤᱪᱟᱹᱨ ᱯᱟᱦᱴᱟ ᱢᱟᱱᱮ ᱵᱤᱪᱟᱹᱨ ᱠᱷᱟᱹᱛᱤᱨ ᱛᱮᱵᱚᱱ ᱵᱮᱣᱦᱟᱨᱟ ᱟᱨ ᱡᱟᱦᱟᱸ ᱥᱟᱨᱡᱚᱢ ᱜᱤᱨᱟᱹ ᱚᱱᱟ ᱫᱚ ᱦᱚᱸᱜ ᱚᱝᱠᱟ ᱥᱟᱶᱛᱟ ᱨᱮᱱᱟᱜ ᱡᱟᱦᱟᱱᱟᱜ ᱠᱟᱹᱢᱤ ᱠᱟᱹᱥᱱᱤ ᱥᱟᱶᱛᱟ ᱡᱚᱛᱚ ᱡᱩᱢᱤᱫᱚᱜ ᱞᱟᱹᱜᱤᱫ ᱛᱮ ᱥᱟᱨᱡᱚᱢ ᱜᱤᱨᱟᱹ ᱫᱚ
ᱟᱨ ᱦᱩᱭᱩᱜ ᱠᱟᱱᱟ ᱦᱚᱸᱜᱼᱚᱭ ᱡᱟᱦᱟᱸ ᱠᱤᱛᱟᱹ ᱜᱤᱨᱟᱹ ᱥᱮ ᱚᱱᱮ ᱥᱩᱛᱟᱹᱢ ᱜᱤᱨᱟᱹ ᱡᱟᱦᱟᱸ ᱫᱚᱵᱚᱱ ᱞᱟᱹᱭᱮᱫ ᱞᱟᱹᱭᱟ ᱠᱚ ᱵᱟᱝᱢᱟ ᱚᱱᱟ ᱫᱚ ᱦᱩᱭᱩᱜ ᱠᱟᱱᱟ ᱡᱟᱦᱟᱸ ᱯᱮᱲᱟ ᱯᱟᱹᱲᱦᱟᱹ ᱱᱮᱶᱛᱟ ᱥᱮ ᱵᱟᱯᱞᱟ ᱵᱷᱟᱸᱰᱟᱱ ᱦᱚᱸ ᱚᱱᱟᱠᱚ ᱛᱟᱞᱟᱛᱮ ᱵᱮᱣᱦᱟᱨᱚᱜᱼᱟ ᱟᱨᱠᱤ
ᱟᱫᱚ ᱪᱮᱫ ᱠᱚ ᱞᱟᱹᱭᱟ ᱵᱟᱯᱞᱟᱨᱮ ᱡᱟᱦᱟᱸ ᱜᱤᱨᱟᱹ ᱵᱚᱱ ᱛᱚᱞᱟ ᱚᱱᱟ ᱪᱮᱜ ᱠᱚᱵᱚᱱ ᱛᱚᱞ ᱢᱮᱥᱟᱭᱟ ᱥᱟᱨᱡᱚᱢ ᱥᱟᱠᱟᱢ ᱥᱟᱞᱟᱜ ᱚᱱᱟ ᱠᱟᱹ ᱴᱤᱡ ᱟᱢᱮᱢ ᱵᱟᱰᱟᱭᱟ
ᱤᱧ ᱫᱚ ᱚᱱᱟ ᱠᱚᱫᱚ ᱩᱱᱟᱹᱜ ᱵᱟᱹᱧ ᱵᱟᱲᱟᱭᱟ ᱧᱮᱞ ᱠᱟᱫᱟᱹᱧ ᱩᱞ ᱥᱟᱠᱟᱢ ᱠᱚ ᱛᱚᱞ ᱢᱮᱥᱟᱭ ᱜᱮᱭᱟ ᱠᱳᱫ ᱥᱟᱠᱟᱢᱻ ᱢᱚᱱᱮ ᱦᱚᱭ ᱛᱚ ᱵᱟᱹᱧ ᱩᱱᱟᱹᱜ ᱜᱟᱱ ᱫᱚ ᱵᱟᱹᱧ ᱵᱟᱲᱟᱭᱟ ᱞᱟᱹᱭᱢᱮ
ᱤᱧ ᱫᱚ ᱦᱟᱸᱜ ᱩᱱᱟᱹᱜ ᱠᱤᱪᱷᱩ ᱫᱚ ᱦᱟᱸᱜ ᱵᱟᱹᱧ ᱵᱟᱲᱟᱭᱟ, ᱤᱧ ᱫᱚ ᱱᱚᱝᱠᱟᱧ ᱵᱟᱲᱟᱭᱟ ᱾ ᱥᱟᱨᱡᱚᱢ ᱥᱟᱠᱟᱢ ᱥᱟᱶᱛᱮ ᱛᱟᱦᱮᱱᱟ ᱾ ᱦᱩᱸᱻ ᱠᱷᱩᱫᱤ ᱪᱟᱣᱞᱮ ᱡᱟᱦᱟᱸ ᱟᱫᱣᱟ ᱪᱟᱣᱞᱮ ᱠᱚ ᱞᱟᱹᱭ ᱮᱫᱟ ᱟᱨ ᱠᱤ ᱫᱷᱩᱵᱤ ᱜᱷᱟᱥ ᱛᱟᱦᱮᱸᱱᱟ ᱟᱨ ᱢᱤᱫᱴᱟᱝ ᱥᱩᱛᱟᱹᱢ ᱛᱟᱦᱮᱸᱱᱟ ᱡᱟᱦᱟᱸ ᱫᱚ ᱥᱟᱥᱟᱝ ᱛᱮ ᱜᱟᱵᱟᱣ ᱛᱟᱦᱮᱸᱱᱟ ᱟᱨ ᱚᱱᱟ ᱥᱟᱶᱛᱮ ᱞᱟᱹᱭᱟᱠᱚ ᱚᱱᱟ ᱥᱩᱛᱟᱹᱢ ᱨᱮᱫᱚ ᱯᱮᱭᱟ ᱜᱟᱹᱴ ᱛᱟᱦᱮᱸᱱᱟ ᱟᱨᱠᱤ ᱦᱚᱜ ᱱᱚᱝᱠᱟ ᱠᱟᱛᱮᱜ ᱚᱱᱟ ᱯᱮᱲᱟ ᱯᱟᱹᱲᱦᱟᱹ ᱴᱷᱮᱱ ᱠᱚ ᱠᱩᱞᱟ ᱟᱨᱠᱤ